ᱦᱮᱞᱳ ᱦᱮᱸ ᱜᱚᱝᱠᱮ ᱟᱸᱡᱚᱢ ᱠᱟᱱᱟ?
ᱦᱮᱸ ᱟᱸᱡᱚᱢᱚᱜ ᱠᱟᱱᱟ᱾ ᱟᱫᱚ ᱜᱚᱝᱠᱮ ᱥᱟᱱᱟᱢ ᱠᱚᱜᱮ ᱵᱮᱥ ᱵᱟᱲᱟ ᱜᱮ?
ᱦᱮᱸ ᱱᱤᱛᱳ ᱱᱤᱛᱚᱜ ᱫᱚᱠᱚ ᱵᱮᱥ ᱵᱟᱲᱟ ᱜᱮᱭᱟ᱾ ᱦᱮᱸ
ᱡᱚᱛᱚ ᱦᱚᱲ ᱜᱮ?
ᱜᱚᱝᱠᱮ ᱟᱯᱮᱜᱮ ᱛᱟᱦᱚᱞᱮ ᱪᱮᱫ ᱞᱮᱠᱟ ᱢᱮᱱᱟᱜ ᱵᱟᱲᱟ ᱯᱮᱭᱟ?
ᱦᱩᱸ ᱟᱨ ᱱᱚᱛᱮ ᱦᱚᱸ ᱵᱷᱟᱹᱜᱤ ᱜᱮ ᱱᱟᱯᱟᱭ ᱜᱮ ᱡᱚᱛᱚ ᱦᱚᱲ ᱜᱮ ᱚᱲᱟᱜ ᱠᱚᱨᱮ ᱵᱟᱵᱟ ᱠᱚ ᱟᱭᱚ ᱠᱚ ᱡᱚᱛᱚ ᱦᱚᱲ ᱜᱮ ᱵᱷᱟᱹᱜᱤ ᱜᱮ ᱟᱨ ᱱᱤᱛᱚᱜ ᱢᱟ ᱟᱞᱮ ᱥᱮᱱ ᱢᱟ ᱱᱤᱛᱚᱜ ᱢᱟᱭ ᱫᱟᱜ ᱡᱟᱹᱲᱤᱭᱮᱫᱟᱭ᱾
ᱱᱚᱛᱮ ᱦᱚᱸ ᱦᱚᱸᱜ- ᱚᱭ ᱫᱟᱜ ᱡᱟᱲᱤ ᱮᱠᱴᱩ ᱢᱟᱲᱟᱝ ᱜᱮᱭ ᱦᱟᱥᱩᱲ ᱠᱮᱫᱟ ᱠᱷᱟᱱᱮ ᱫᱟᱜ ᱵᱟᱲᱟᱭᱮᱫ ᱛᱟᱦᱮᱸᱫ ᱜᱮᱭᱟᱭ ᱾ ᱛᱟᱦᱚᱞᱮ ᱪᱟᱥ ᱠᱚᱫᱚ ᱯᱮ ᱛᱤᱱᱟᱹᱜ ᱡᱟᱹᱞ ᱞᱮᱫᱟ?
ᱪᱟᱥ ᱠᱚᱫᱚ ᱞᱮ ᱞᱟᱦᱟ ᱜᱚᱫ ᱠᱟᱜ-ᱟ ᱱᱟᱜ ᱱᱚᱜᱼᱚᱭ ᱱᱤᱛᱚᱜ ᱟᱞᱮ ᱥᱮᱱ ᱢᱟ ᱱᱚᱛᱮ ᱥᱮᱨᱢᱟ ᱫᱟᱜ ᱜᱮ ᱡᱟᱦᱟᱸ ᱱᱤᱛᱚᱜ ᱢᱟ ᱟᱥᱟᱲ ᱵᱚᱸᱜᱟ ᱪᱟᱹᱞᱩ ᱟᱠᱟᱱᱟ ᱛᱚ ᱥᱮᱨᱢᱟ ᱡᱟᱜ ᱡᱟᱹᱲᱤ ᱠᱟᱫ ᱛᱮ ᱞᱟᱦᱟ ᱧᱚᱜ ᱠᱟᱜ ᱟᱞᱮ ᱱᱚᱜᱼᱚᱭ ᱛᱚᱲᱟ ᱠᱚᱞᱮ ᱜᱤᱰᱤ ᱜᱚᱫ ᱠᱟᱫᱟ ᱟᱨ ᱱᱚᱛᱮᱢᱟ ᱫᱟᱜ ᱨᱮᱱᱟᱜ ᱟᱹᱰᱤ ᱮᱴᱠᱮᱴᱚᱬᱮ ᱠᱷᱟᱹᱛᱤᱨ ᱟᱫᱚ ᱱᱚᱜᱼᱚᱭ ᱫᱟᱜ ᱜᱚᱫ ᱠᱟᱜ ᱛᱮ ᱟᱹᱰᱤ ᱨᱟᱹᱥᱠᱟᱹ ᱜᱮᱞᱮ ᱵᱩᱡᱷᱟᱹᱣᱮᱫᱼᱟ ᱡᱮ ᱫᱟᱜ ᱟᱠᱟᱫᱼᱟᱭ ᱱᱟᱦᱟᱜ ᱱᱤᱛᱚᱜ ᱮᱱᱛᱮ ᱨᱮᱦᱚᱸ ᱞᱮᱴ ᱫᱚ ᱟᱹᱰᱤ ᱞᱮᱴ ᱫᱚ ᱞᱮᱴ ᱧᱚᱜ ᱠᱟᱱᱟ ᱱᱷᱟᱜ᱾
ᱦᱚᱭ ᱜᱚᱝᱠᱮ ᱚᱱᱠᱟ ᱜᱮ ᱟᱞᱮ ᱥᱮᱫ ᱦᱚᱸ ᱨᱚᱦᱚᱭ ᱠᱚᱫᱚ ᱟᱹᱣᱨᱤ ᱞᱮ ᱫᱷᱩᱨᱟᱹᱣ-ᱟ ᱫᱷᱩᱨᱟ. ᱣ ᱫᱚ᱾ ᱛᱚᱞᱟ ᱠᱚᱫᱚ ᱞᱟᱹᱴᱩ ᱠᱟᱱᱟ ᱛᱳ ᱫᱟᱜ ᱦᱚᱸᱭ ᱫᱟᱜ ᱠᱟᱫᱟᱭ, ᱠᱤᱪᱷᱩ ᱫᱤᱱ ᱯᱚᱨᱮ ᱠᱚᱜᱮ ᱦᱟᱸᱜ ᱨᱚᱦᱚᱭ ᱵᱟᱲᱟᱭ ᱞᱟᱹᱜᱤᱫ ᱞᱮ ᱦᱟᱸᱜ᱾
ᱚᱱᱛᱮ ᱫᱚ ᱛᱤᱱᱟᱹᱜ ᱜᱟᱱ ᱞᱟᱦᱟ ᱜᱚᱫ ᱠᱟᱱᱟ ᱨᱚᱦᱚᱭ ᱠᱚ ᱡᱷᱚᱛᱚ?
ᱨᱚᱦᱚᱭ ᱠᱚᱫᱚ ᱫᱚᱢᱮ ᱮᱠᱴᱟ ᱫᱚ ᱵᱟᱝ ᱞᱟᱦᱟᱣ ᱠᱟᱱᱟ ᱾ ᱦᱮᱸ
ᱡᱷᱚᱛᱚ ᱡᱷᱚᱛᱚ ᱜᱮᱠᱚ ᱨᱚᱦᱚᱭ ᱵᱟᱲᱟ ᱜᱚᱫ ᱠᱟᱜ-ᱟ ᱮᱛᱚᱦᱚᱵ ᱜᱚᱫ ᱠᱟᱜ-ᱟ ᱠᱚ ᱡᱷᱚᱛᱚ ᱦᱚᱲ?
ᱱᱚᱛᱮ ᱫᱚ ᱵᱟᱝᱜᱮ ᱡᱚᱛᱚ ᱜᱟᱱ ᱫᱚ ᱵᱟᱠᱚ ᱨᱚᱦᱚᱭ ᱵᱟᱲᱟ ᱜᱚᱫ ᱠᱟᱜ ᱜᱮᱭᱟ ᱮᱠᱷᱳᱱᱳ ᱢᱟᱱᱮ ᱵᱟᱠᱤ ᱢᱮᱱᱟᱜ ᱜᱮᱭᱟ ᱾ ᱱᱚᱜᱼᱚᱭ ᱠᱚ ᱫᱷᱟᱹᱨᱟᱹᱜ ᱞᱟᱹᱜᱤᱫᱚᱜ ᱠᱟᱱᱟ ᱦᱟᱸᱜ ᱾
ᱟᱪᱪᱷᱟ ᱻ ᱾ ᱥᱮᱨᱢᱟ ᱨᱮ ᱚᱱᱛᱮ ᱛᱤᱱᱟᱹᱜ ᱪᱟᱥ ᱦᱩᱭ ᱵᱟᱲᱟᱜ ᱜᱮᱭᱟ, ᱛᱤᱱᱟᱹᱜ ᱫᱷᱟᱣ?
ᱪᱟᱥ ᱱᱚᱛᱮ ᱫᱚ ᱵᱚᱪᱷᱚᱨ ᱫᱚ ᱵᱮᱥᱤᱨ ᱵᱷᱟᱜ ᱫᱚ ᱢᱤᱫ ᱫᱷᱟᱣ ᱜᱮ ᱪᱟᱥ ᱦᱩᱭᱩᱜᱼᱟ ᱡᱟ ᱼᱼ ᱵᱚᱨᱥᱟᱨ ᱨᱮᱱᱟᱜ ᱼᱼ ᱚᱱᱟ ᱛᱮᱜᱮ ᱦᱩᱭᱩᱜᱼᱟ ᱾ ᱵᱟᱠᱷᱟᱱ ᱫᱚ ᱱᱤ ᱱᱤᱨᱚᱱ ᱫᱤᱱ ᱫᱚ ᱦᱩᱭ ᱫᱚ ᱦᱩᱭᱩᱜᱼᱟ, ᱛᱚ ᱚᱱᱟ ᱫᱚ ᱛᱮᱢᱚᱱ ᱮᱠᱴᱟ ᱫᱚ ᱵᱟᱝ ᱦᱩᱭᱩᱜᱼᱟ ᱾ ᱡᱟᱦᱟᱸᱭ ᱠᱚᱣᱟᱜ ᱠᱟᱹᱴᱤᱡ ᱠᱷᱟᱱᱟᱞᱤ ᱫᱷᱚᱨᱚᱱ ᱨᱮᱼᱼ ᱠᱷᱮᱛ ᱠᱚ ᱢᱮᱱᱟᱜ ᱛᱟᱠᱚᱣᱟ ᱵᱟᱹᱭᱦᱟᱹᱲ ᱠᱚ ᱩᱱᱠᱩ ᱠᱚᱣᱟᱜ ᱜᱮ ᱦᱩᱭᱩᱜᱼᱟ ᱾
ᱟᱫᱚ ᱱᱩᱱ ᱥᱚᱨᱠᱟᱨ ᱛᱚᱨᱚᱯᱷ ᱠᱷᱚᱱᱟᱜ ᱡᱟᱦᱟᱸ ᱛᱤᱱᱟᱹᱜ ᱚᱱᱮ ᱢᱤᱱᱤ ᱠᱚᱞ ᱠᱚ ᱵᱟᱠ ᱠᱚ ᱞᱟᱣ ᱟᱠᱟᱫ ᱯᱮᱭᱟ ᱡᱮ ᱚᱱᱟ ᱠᱚᱨᱮᱱᱟᱜ ᱫᱟᱜ ᱠᱚᱨᱮᱱᱟᱜ ᱥᱩᱵᱤᱫᱷᱟ ᱥᱮ ᱟᱯᱮ
ᱵᱟᱝᱜᱮ ᱚᱱᱛᱮ ᱥᱚᱨᱠᱟᱨ ᱠᱷᱚᱱᱟᱜ ᱚᱱᱟ ᱫᱚ ᱵᱮᱵᱚᱥᱛᱷᱟ ᱵᱟᱹᱱᱩᱜᱼᱟ ᱾ ᱚᱱᱟ ᱫᱚ ᱡᱮᱱ ᱯᱟᱨᱥᱚᱱᱟᱞ ᱵᱷᱟᱜᱽ ᱛᱮᱜᱮ ᱡᱟᱦᱟᱸᱭ ᱠᱚ ᱢᱟᱱᱮ ᱠᱚ ᱪᱟᱥ ᱵᱟᱲᱟᱭ ᱜᱮᱭᱟ ᱩᱱᱠᱩ ᱠᱚ
ᱮᱸᱻ ᱟᱹᱞᱩ ᱟᱹᱞᱩ ᱠᱚ ᱵᱟᱠᱚ ᱪᱟᱥ ᱜᱮᱭᱟ ᱟᱹᱞᱩ ᱠᱚ ᱠᱤ ᱟᱨ ᱡᱟᱦᱟᱱᱟᱜ ᱜᱚᱦᱚᱢ ᱠᱚ?
ᱦᱩᱸ ᱪᱟᱥ ᱛᱚ ᱪᱟᱥ ᱵᱟᱲᱟᱭ ᱜᱮᱭᱟ ᱠᱚ ᱚᱱᱠᱟ ᱪᱟᱥ ᱨᱟᱠᱟᱵ ᱯᱚᱨᱮ ᱠᱟᱹᱴᱩᱱ ᱫᱚ ᱢᱟᱴ ᱠᱚ ᱯᱷᱟᱠᱟ ᱧᱚᱜᱚᱜᱼᱟ ᱛᱚ ᱚᱱᱟ ᱯᱚᱨ ᱟᱹᱞᱩ ᱠᱚ ᱵᱮᱞᱟᱛᱤ ᱠᱚ ᱢᱟᱱᱮ ᱱᱟᱱᱟ ᱦᱩᱱᱟᱹᱨ ᱜᱮᱠᱚ ᱪᱟᱥ ᱫᱚᱠᱚ ᱪᱟᱥ ᱜᱮᱭᱟ ᱾
ᱦᱮᱸ ᱟᱨ ᱱᱚᱜᱼᱚᱭ ᱠᱤᱪᱷᱩ ᱫᱤᱱ ᱞᱟᱦᱟ ᱨᱮᱜᱮ ᱱᱚᱜᱼᱚᱭ ᱛᱤᱨᱤᱥᱮ ᱡᱩᱱ ᱦᱩᱞ ᱢᱟᱦᱟ ᱯᱟᱨᱚᱢᱮᱱ ᱛᱟᱵᱚᱱᱟ ᱾ ᱡᱟᱦᱟᱸ ᱠᱚᱨᱮ ᱯᱨᱳᱜᱨᱟᱢ ᱦᱩᱭ ᱵᱟᱲᱟ ᱠᱟᱱᱟ ᱥᱮᱞᱮᱫ ᱵᱟᱲᱟ ᱟᱠᱟᱱ ᱜᱮᱭᱟ ᱵᱤᱱ ᱥᱮ ᱵᱟᱝᱟ ᱟᱹᱵᱤᱱ?
ᱵᱟᱝᱜᱮ ᱪᱟᱞᱟᱣ ᱫᱚ ᱵᱟᱟᱹᱞᱤᱧ ᱪᱟᱞᱟᱣ ᱵᱟᱲᱟ ᱠᱟᱱᱟ ᱛᱚ ᱦᱩᱭ ᱫᱚ ᱦᱩᱭ ᱵᱟᱲᱟᱭᱮᱱ ᱜᱮ
ᱟᱹᱞᱤᱧᱟᱜ ᱞᱟᱹᱭ ᱫᱚ ᱚᱱᱟ ᱜᱮ ᱥᱮᱞᱮᱫ ᱵᱟᱲᱟᱭ ᱵᱮᱱ ᱟᱵᱚ ᱥᱟᱱᱛᱟᱲ ᱦᱚᱲ ᱜᱮ ᱡᱩᱫᱤ ᱚᱱᱟ ᱠᱚᱨᱮ ᱵᱟᱵᱚ ᱥᱮᱞᱮᱫᱚᱜᱼᱟ ᱢᱟᱲᱟᱝ ᱞᱟᱦᱟᱛᱮ ᱚᱱᱟ ᱠᱚ ᱡᱩᱵᱚ ᱞᱟᱹᱜᱤᱫ ᱟᱠᱟ ᱞᱮᱠᱟ ᱵᱚ ᱞᱟᱦᱟ ᱤᱫᱤᱭᱟ ᱟᱨ ᱩᱱᱠᱩ ᱦᱚᱸ ᱥᱮᱬᱟ ᱠᱟᱛᱮᱫ ᱚᱠᱟ ᱠᱚ ᱧᱮᱞ ᱥᱮᱬᱟᱭᱟ ᱡᱮ ᱵᱟᱝ ᱱᱚᱣᱟ ᱠᱚ ᱢᱟᱲᱟᱝ ᱠᱷᱚᱱᱟᱜ ᱦᱮᱡ ᱫᱚᱦᱚ ᱠᱟᱱᱟ ᱡᱟ, ᱟᱸ ᱟᱵᱚ ᱥᱤᱫᱩ ᱠᱟᱹᱱᱩ ᱛᱟᱹᱠᱤᱱ ᱡᱟᱦᱟᱸ ᱞᱟᱹᱲᱦᱟᱹᱭ ᱞᱟᱜᱼᱟ ᱠᱤᱱ ᱚᱱᱟ ᱠᱚᱛᱮ ᱦᱚᱸ ᱠᱚ ᱚᱠᱟ ᱞᱮᱠᱟ ᱠᱚ ᱧᱮᱞ ᱥᱮᱬᱟᱭᱟ ᱾
ᱦᱮᱸ ᱦᱮᱸ ᱟᱫᱚ ᱟᱛᱩ ᱠᱚᱨᱮ ᱫᱚ ᱢᱟᱱᱟᱣ ᱵᱟᱲᱟ ᱦᱩᱭᱮᱱ ᱜᱮᱭᱟ ᱵᱟᱝ ᱫᱚ ᱵᱟᱝ, ᱟᱫᱚ ᱚᱱᱠᱟ ᱡᱮ ᱟᱨᱚ ᱠᱟᱹᱴᱤᱡ ᱞᱟᱹᱴᱩ ᱧᱚᱜ ᱯᱳᱨᱳᱜᱮᱨᱟᱢ ᱠᱚ ᱚᱱᱠᱟ ᱚᱠᱟ ᱫᱚ ᱵᱟᱝ ᱢᱟᱱᱟᱣ ᱦᱩᱭ ᱟᱠᱟᱱᱟ ᱛᱚ ᱮᱴᱟᱜ ᱥᱟᱭᱤᱴ ᱟᱛᱳ ᱠᱚᱨᱮ ᱫᱚ ᱦᱩᱭ ᱵᱟᱲᱟᱭᱮᱱ ᱜᱮᱭᱟ ᱢᱟ ᱚᱱᱟ ᱦᱤᱥᱟᱹᱵ ᱛᱮ ᱚᱱᱮ ᱚᱱᱟ ᱠᱚ ᱛᱟᱦᱮᱸ ᱞᱮᱱᱟ ᱜᱟᱭᱟᱱ ᱠᱚ ᱦᱩᱭ ᱵᱟᱲᱟᱭᱮᱱ ᱜᱮᱭᱟ ᱾
ᱠᱚ ᱵᱩᱡᱷᱟᱹᱣ ᱵᱟᱲᱟᱜ ᱜᱮᱭᱟ ᱥᱮ ᱵᱟᱝ ᱚᱱᱟ ᱠᱚᱨᱮ ᱯᱮ ᱢᱟᱱᱟᱣ ᱵᱟᱲᱟ ᱠᱮᱫᱚ ᱚᱱᱟ ᱦᱩᱞ ᱢᱟᱦᱟ ᱠᱚ ᱟᱵᱚ?
ᱠᱩᱥᱤ ᱨᱟᱹᱥᱠᱟᱹ ᱫᱚ ᱵᱩᱡᱩᱜ ᱜᱮᱭᱟ ᱾
ᱟᱨ ᱯᱟᱨᱟᱵᱽ ᱠᱚ ᱚᱠᱟ ᱞᱮᱠᱟ ᱯᱮ ᱢᱟᱱᱟᱣ ᱵᱟᱲᱟᱭ ᱜᱮᱭᱟ ᱥᱟᱠᱨᱟᱛ ᱢᱤᱫᱴᱟᱝ ᱥᱚᱦᱨᱟᱭ ᱯᱟᱨᱟᱵᱽ ᱢᱤᱫᱴᱟᱝ ᱚᱱᱟ ᱠᱚᱨᱮᱱᱟᱜ ᱚᱠᱟ ᱞᱮᱠᱟ ᱟᱹᱨᱤᱪᱟᱹᱞᱤ ᱚᱱᱛᱮᱱᱟᱜ? ᱵᱷᱮᱜᱟᱨ ᱵᱷᱮᱜᱟᱨ ᱫᱷᱟᱨᱟ ᱧᱚᱜ ᱜᱮᱭᱟ ᱟᱹᱞᱤᱧ ᱡᱟᱦᱟᱸ ᱞᱤᱧ ᱢᱚᱱᱮᱭᱫᱟ ᱾ ᱛᱚ ᱟᱞᱮ ᱥᱮᱱ ᱟᱞᱮ ᱥᱮᱱ ᱢᱟ ᱥᱟᱠᱨᱟᱛ ᱢᱟ ᱱᱟᱦᱟᱜ ᱯᱮ ᱫᱤᱱ ᱱᱟᱜ ᱠᱚ ᱢᱟᱱᱟᱣᱟ ᱱᱟᱦᱟᱸᱜ ᱾ ᱯᱮ ᱫᱤᱱ ᱫᱚ, ᱢᱤᱫ ᱫᱤᱱ ᱫᱚ ᱦᱩᱭᱩᱜ ᱠᱟᱱᱟ ᱪᱟᱹᱶᱰᱤ, ᱛᱟᱨᱯᱚᱨᱮ ᱵᱟᱹᱶᱰᱤ, ᱟᱨ ᱢᱤᱫᱴᱟᱝ ᱥᱤᱧ ᱥᱟᱠᱨᱟᱛ ᱾
ᱟᱪᱪᱷᱟ ᱾
ᱦᱮᱸ ᱟᱞᱮ ᱥᱮᱱ ᱢᱟ ᱱᱚᱜᱼᱚᱭ ᱠᱷᱤᱡᱩᱨ ᱠᱷᱤᱡᱩᱨ ᱫᱟᱨᱮ ᱵᱤᱱ ᱠᱷᱤᱡᱩᱨ ᱫᱟᱨᱮ, ᱛᱟᱞᱮ ᱟᱨ ᱱᱚᱜᱼᱚᱭ ᱠᱩᱫ ᱠᱚ ᱱᱟᱦᱟᱜ ᱾ ᱚᱱᱟ ᱠᱚᱞᱮ ᱢᱟᱜ ᱵᱟᱲᱟᱭ ᱛᱮ ᱟᱫᱚ ᱵᱩᱲᱦᱤ ᱠᱩᱢᱵᱟᱹ ᱞᱮ ᱵᱮᱱᱟᱣ ᱛᱮ ᱚᱱᱟ ᱥᱤᱧ ᱥᱟᱠ ᱦᱤᱞᱳᱜ ᱥᱮᱛᱟᱜ ᱞᱮ ᱪᱚᱰᱚᱨ ᱵᱟᱲᱟ ᱟᱛᱮᱫ ᱦᱟᱯᱲᱟᱢ ᱠᱚᱞᱮ ᱪᱚᱰᱚᱨ ᱵᱟᱲᱟ ᱟᱠᱚᱣᱟ ᱵᱚᱸᱜᱟᱼᱵᱩᱨᱩ ᱵᱟᱲᱟ ᱠᱟᱛᱮᱫ ᱟᱫᱚᱞᱮ ᱟᱛᱟᱨ ᱛᱮᱞᱮ, ᱚᱱᱟ ᱵᱩᱲᱦᱤ ᱠᱩᱢᱵᱷᱟᱹ ᱫᱚᱞᱮ ᱟᱛᱟᱨ ᱜᱮᱭᱟ ᱾
ᱟᱪᱪᱷᱟ, ᱟᱪᱷᱟ ᱟᱞᱮ ᱥᱮᱫ ᱩᱱᱟᱹ, ᱵᱟᱨ ᱵᱟᱨᱯᱮ ᱫᱤᱱ ᱫᱷᱚᱨᱮ ᱫᱚ, ᱵᱟᱝᱜᱮ ᱦᱩᱭᱩᱜᱼᱟ ᱾ ᱛᱚ ᱢᱤᱫ ᱫᱤᱱ ᱜᱮ ᱦᱩᱭᱩᱜᱼᱟ᱾ ᱟᱫᱚ ᱚᱱᱟ ᱨᱮᱜᱮ ᱡᱚ ᱛᱚ ᱠᱤᱪᱷᱩ ᱦᱩᱭᱩᱜᱼᱟ ᱾
ᱮᱸᱻ ᱦᱮᱸ ᱾ ᱟᱨ ᱟᱛᱟᱨ ᱵᱟᱲᱟ ᱠᱟᱛᱮᱫ, ᱛᱟᱯᱚᱨᱮ ᱚᱲᱟᱜ ᱥᱮᱱ, ᱦᱮᱡ ᱠᱟᱛᱮᱫ ᱚᱲᱟᱜ ᱥᱮᱫ, ᱨᱮᱦᱚ, ᱚ ᱦᱟᱯᱲᱟᱢ ᱠᱚ ᱵᱚᱸᱜᱟ ᱵᱩᱨᱩ ᱟᱠᱷᱲᱟ, ᱛᱟᱨᱯᱚᱨᱮ ᱚᱲᱟᱜ ᱠᱚᱨᱮ ᱦᱚᱸ ᱪᱚᱰᱚᱨ ᱵᱟᱲᱟ ᱠᱟᱛᱮᱫ, ᱟᱫᱚ, ᱜᱚᱝᱠᱮ ᱟᱫᱚ, ᱚᱱᱛᱮ ᱤᱭᱟᱹ ᱪᱮᱫ? ᱠᱚ ᱞᱟᱹᱭᱟ ᱱᱷᱟᱜ ᱾ ᱟᱹᱞᱤᱧ ᱱᱟᱜ ᱞᱤᱧ ᱞᱟᱹᱭᱮᱫᱼᱟ, ᱱᱚᱣᱟ ᱦᱟᱺᱰᱤ ᱵᱮᱯᱟᱨᱛᱮ ᱡᱟᱦᱟᱱᱟᱜ ᱟᱵᱚ, ᱱᱟᱦᱟᱜ ᱥᱟᱱᱛᱟᱲ ᱟᱹᱨᱤ ᱪᱟᱞᱤ ᱨᱮ, ᱚᱠᱟ ᱢᱮᱱᱟᱜ ᱟᱠᱟᱜᱼᱟ ᱾ᱮᱻᱦᱮᱫ ᱾ ᱛᱚ, ᱦᱟᱺᱰᱤ ᱨᱮᱱᱟᱜ ᱵᱮᱵᱚᱦᱟᱨ ᱚᱱᱛᱮ, ᱛᱤᱱᱟᱹᱜ? ᱡᱳᱨ ᱦᱩᱭᱩᱜ ᱠᱟᱱᱟ ᱾ ᱟᱨ ᱫᱩᱨᱵᱮᱵᱚᱦᱟᱨ ᱦᱟᱺᱰᱤ ᱨᱮᱱᱟᱜ ᱛᱤᱱᱟᱹᱜ? ᱡᱳᱨ ᱦᱩᱭᱩᱜ ᱠᱟᱱᱟ ᱾ ᱟᱵᱚ, ᱦᱟᱺᱰᱤ ᱢᱟ ᱱᱟᱦᱟᱜ ᱡᱚ, ᱟᱵᱚ ᱥᱟᱱᱛᱟᱲ ᱠᱚᱣᱟᱜ, ᱟᱵᱚ ᱚᱠᱟ ᱢᱮᱱᱟᱜ ᱟᱠᱟᱫ, ᱞᱟᱦᱟ ᱠᱷᱚᱱᱟᱜ ᱜᱮ, ᱦᱟᱯᱲᱟᱢ ᱡᱩᱜᱽ ᱠᱷᱚᱱᱟᱜ ᱾ ᱠᱷᱚᱱᱟᱜ ᱨᱮ, ᱛᱟᱦᱮᱸ ᱠᱟᱱᱟ ᱡᱮ ᱦᱟᱺᱰᱤ ᱢᱟ ᱾ ᱱᱤᱭᱟᱹᱛᱮ, ᱟᱵᱚ ᱵᱚᱸᱜᱟ ᱵᱩᱨᱩ ᱠᱤ ᱡᱚᱛᱚᱣᱟᱜ ᱨᱮᱜᱮ ᱱᱷᱟᱜ, ᱥᱮᱞᱮᱫ ᱢᱮᱱᱟᱜ ᱜᱮᱭᱟ, ᱚᱱᱟ ᱢᱟ ᱾
ᱦᱮᱸ, ᱦᱮᱸ ᱚᱱᱟ ᱢᱟ, ᱡᱚᱛᱚ ᱨᱮᱜᱮ ᱞᱟᱜᱟᱣ ᱦᱚᱸ ᱞᱟᱜᱟᱜ ᱜᱮᱭᱟ, ᱛᱚ ᱚᱱᱟ ᱠᱚᱫᱚ ᱟᱵᱚᱣᱟᱜ, ᱥᱟᱱᱛᱟᱲ ᱥᱚᱢᱟᱡᱽ ᱡᱟ ᱢᱮᱱᱟᱜᱼᱟ ᱾ ᱚᱱᱟ ᱦᱤᱥᱟᱹᱵ ᱛᱮᱜᱮ, ᱦᱩᱭ ᱫᱚ ᱦᱩᱭᱩᱜ ᱜᱮᱭᱟ, ᱵᱟᱝ ᱫᱚ ᱵᱟᱝ ᱡᱚᱛᱚ ᱜᱮ, ᱵᱷᱤᱛᱤᱨ ᱨᱮᱜᱮ, ᱦᱟᱺᱰᱤ ᱠᱚᱫᱚ ᱞᱟᱜᱟᱜ ᱜᱮᱭᱟ᱾
ᱦᱮᱸᱻ ᱾ ᱟᱫᱚ ᱦᱟᱺᱰᱤ ᱠᱚᱜᱮ ᱱᱟᱜ, ᱪᱚᱰᱚᱨ ᱵᱟᱲᱟ ᱠᱟᱛᱮᱫ, ᱤᱱᱟᱹ ᱯᱚᱨᱮ ᱦᱟᱸᱜ ᱢᱟᱱᱮ, ᱢᱚᱱᱮ ᱢᱚᱱᱮ ᱱᱷᱟᱜ, ᱞᱟᱹᱭᱚᱜ ᱠᱟᱱᱟ ᱡᱮ, ᱟᱵᱚ ᱢᱟ ᱦᱟᱸᱜ ᱫᱤᱱᱜᱮ, ᱥᱟᱱᱛᱟᱲ ᱦᱚᱲ ᱦᱚᱯᱚᱱ ᱢᱟ, ᱟᱵᱚ ᱢᱟ ᱫᱤᱱ ᱜᱮᱠᱚ, ᱥᱟᱠᱨᱟᱛ ᱟᱵᱚᱱ ᱠᱟᱱ ᱾
ᱦᱮᱸᱻ, ᱾
ᱦᱟᱺᱰᱤ ᱦᱩᱭ ᱟᱠᱟᱱᱟ, ᱢᱟᱱᱮ ᱫᱤᱱ ᱜᱮᱵᱚᱱ ᱥᱟᱠᱨᱟᱛᱚᱜ ᱠᱟᱱᱟ ᱦᱟᱸᱜ ᱾ ᱦᱮᱸᱥᱮ ᱵᱟᱝ? ᱟᱫᱚ ᱵᱚ ᱦᱟᱺᱰᱤᱜᱟ, ᱟᱫᱚ ᱥᱟᱠᱨᱟᱛ ᱟᱠᱟᱱᱟ ᱵᱚ, ᱫᱤᱱ ᱜᱮ ᱦᱟᱺᱰᱤ ᱧᱩ ᱠᱟᱛᱮᱫ ᱵᱚ, ᱫᱩᱲᱩᱵ ᱟᱠᱟᱱᱟ ᱾ ᱟᱫᱚ, ᱡᱟᱦᱟᱸᱭ ᱫᱤᱠᱩ ᱠᱚ, ᱟᱨ ᱵᱟᱝ ᱡᱟᱦᱟᱸᱭ, ᱩᱱᱠᱩ ᱢᱟ, ᱞᱟᱦᱟ ᱛᱮᱠᱚ, ᱞᱟᱦᱟ ᱤᱫᱤᱜ ᱠᱟᱱᱟ ᱾ ᱟᱵᱚ ᱢᱟᱵᱚ ᱛᱟᱭᱱᱚᱢᱚᱜ ᱠᱟᱱᱟ ᱾ ᱚᱱᱟ ᱨᱮᱱᱟᱜ ᱠᱟᱨᱚᱱ? ᱡᱮ ᱱᱚᱣᱟ ᱜᱮ, ᱟᱵᱚ ᱫᱤᱱᱜᱮ ᱦᱟᱺᱰᱤ ᱨᱮᱱᱟᱜ ᱤᱭᱟᱹ, ᱵᱟᱵᱚ ᱵᱩᱡᱷᱟᱹᱣ ᱫᱟᱲᱮᱭᱟᱜ ᱠᱟᱱᱟ ᱾ ᱡᱮ, ᱡᱮ ᱦᱟᱺᱰᱤ, ᱦᱟᱺᱰᱤ ᱫᱚ, ᱟᱵᱚ ᱦᱟᱯᱲᱟᱢ ᱠᱚ ᱵᱚᱸᱜᱟ ᱵᱩᱨᱩ ᱨᱮ, ᱡᱟᱦᱟᱸ ᱵᱚ ᱪᱚᱰᱚᱨ ᱠᱮᱫᱟ ᱾ ᱚᱸᱰᱮ ᱠᱷᱚᱱᱟᱜ ᱡᱟᱦᱟᱸ ᱵᱟᱹᱲᱛᱤᱜ-ᱟ ᱾ ᱚᱱᱟ ᱠᱚᱵᱚ ᱪᱮᱯᱮᱡ, ᱦᱟᱹᱴᱤᱧ ᱡᱚᱝᱟᱜᱼᱟ ᱾ ᱟᱨ ᱤᱱᱟᱹ ᱯᱚᱨᱮ ᱫᱚ, ᱡᱟ ᱡᱟᱦᱟᱸᱨᱟᱜ, ᱠᱟᱹᱢᱤ ᱟᱪᱟᱨ ᱵᱚᱱ ᱧᱮᱞᱟ ᱾
ᱦᱩᱸ ᱚᱱᱟ ᱦᱚᱸ, ᱵᱚᱸᱜᱟ ᱵᱩᱨᱩ ᱥᱩᱢᱩᱝ, ᱚᱱᱠᱟ ᱵᱟᱹᱲᱛᱤ ᱧᱚᱜ, ᱧᱩᱭᱮᱜ ᱛᱮᱵᱚᱱ, ᱟᱵᱚ ᱚᱱᱟ ᱠᱚ ᱛᱟᱭᱱᱚᱢ ᱨᱮ, ᱚᱱᱟ ᱠᱚ ᱫᱤᱠ ᱛᱮ ᱛᱟᱭᱱᱚᱢ ᱨᱮᱵᱚᱱ ᱛᱟᱦᱮᱱ ᱠᱟᱱᱟ ᱾ ᱵᱟᱝᱠᱷᱟᱱ ᱫᱚ ᱴᱷᱤᱠ ᱜᱮᱭᱟ, ᱞᱤᱢᱤᱴ ᱨᱮᱵᱚᱱ ᱧᱩ ᱞᱮᱠᱷᱟᱱ ᱫᱚ, ᱴᱷᱤᱠ ᱫᱚ ᱴᱷᱤᱠ ᱜᱮᱭᱟ ᱾
ᱚᱱᱟ ᱠᱚᱛᱮ ᱦᱚᱸ ᱟᱵᱚ,
ᱱᱮᱛᱟᱞ ᱥᱟᱝᱥᱟᱨᱤᱠ ᱡᱤᱵᱚᱱ ᱨᱮᱦᱚᱸ, ᱟᱹᱰᱤ ᱜᱟᱱ ᱯᱨᱚᱵᱷᱟᱵᱽ ᱯᱟᱲᱟᱜ ᱠᱟᱱᱟ ᱾ ᱵᱟᱯᱟᱜᱚᱜ ᱠᱟᱱᱟ ᱠᱚ, ᱦᱚᱲ ᱠᱚ, ᱟᱨ ᱥᱩᱞᱩᱠ ᱥᱚᱝᱥᱟᱨ ᱦᱚᱸ, ᱨᱟᱹᱯᱩᱫᱚᱜ ᱠᱟᱱᱟ ᱾ ᱦᱮᱸ ᱥᱮ ᱵᱟᱝ? ᱚᱱᱟ᱾ ᱦᱟᱺᱰᱤ ᱯᱟᱹᱣᱨᱟᱹ ᱠᱚᱛᱮ ᱦᱚᱸ ᱾
ᱟᱼᱦ, ᱥᱚᱦᱚᱨᱟᱭ ᱠᱚᱫᱚ ᱚᱱᱛᱮ ᱫᱚ? ᱟᱞᱮᱥᱮᱱ ᱢᱟ ᱥᱚᱦᱚᱨᱟᱭ ᱢᱟ, ᱢᱟᱱᱟᱣ ᱫᱚᱠᱚ ᱢᱟᱱᱟᱣ ᱜᱮᱭᱟ ᱱᱚᱝᱠᱟ, ᱢᱚᱬᱮ ᱫᱤᱱ ᱜᱟᱱ, ᱟᱨ ᱱᱛᱮ ᱰᱟᱹᱝᱨᱤ ᱠᱚᱠᱚ, ᱠᱷᱩᱱᱴᱟᱹᱣ ᱵᱟᱲᱟ ᱠᱚ ᱜᱮᱭᱟ ᱥᱮ, ᱥᱩᱱᱩᱢ ᱠᱚᱠᱚ ᱚᱡᱚᱜ, ᱵᱟᱲᱟ ᱠᱚ ᱜᱮᱭᱟ ᱾
ᱠᱷᱩᱱᱴᱷᱟᱹᱣ ᱵᱟᱲᱟᱭ ᱜᱮᱭᱟ ᱾ ᱥᱚᱨᱦᱟᱭ ᱠᱚᱫᱚ, ᱟᱞᱮ ᱫᱚ ᱢᱟᱱᱮ, ᱵᱷᱟᱹᱜᱤ ᱵᱷᱟᱵ ᱛᱮᱜᱮ, ᱢᱟᱱᱟᱣ ᱜᱮᱭᱟ ᱾ ᱠᱷᱩᱱᱴᱟᱹᱣ ᱠᱚ ᱡᱚᱛ ᱡᱚᱛᱚ ᱜᱮ ᱦᱩᱭᱩᱜᱼᱟ ᱾ ᱱᱟᱯᱟᱭ ᱫᱷᱟᱨᱟ ᱛᱮᱜᱮ ᱾
ᱱᱟᱯᱟᱭ ᱜᱮ ᱡᱷᱚᱛᱚ? ᱾
ᱦᱮᱸ, ᱱᱟᱯᱟᱭ ᱜᱮ ᱦᱩᱭ ᱵᱟᱲᱟᱼᱟ ᱾
ᱦᱮᱸᱻ, ᱟᱼᱨ ᱧᱮᱞ ᱵᱟᱲᱟᱭᱮᱫ ᱜᱮᱭᱟᱵᱤᱱ ᱱᱚᱜᱼᱚᱭ ᱟᱵᱚ ᱱᱚᱜ ᱰᱤᱡᱮ ᱥᱮᱨᱮᱧ ᱠᱚ ᱟᱹᱰᱤ ᱟᱢᱫᱟ ᱯᱨᱳᱜᱨᱟᱢ ᱟᱹᱰᱤᱜᱟᱱ ᱡᱟᱭᱜᱟ ᱨᱮᱜᱮ ᱯᱨᱳᱜᱨᱟᱢ ᱠᱚ ᱦᱩᱭ ᱵᱟᱲᱟᱜ ᱠᱟᱱ ᱜᱮᱭᱟ ᱢᱟᱱᱮ ᱡᱟᱦᱟᱸ ᱰᱤᱡᱮ ᱴᱷᱟᱶ ᱩᱰᱩᱠ ᱠᱚᱛᱮ ᱠᱚ ᱡᱟᱦᱟᱸ ᱠᱚ ᱮᱱᱮᱡ ᱵᱟᱲᱟ ᱠᱟᱱᱟ᱾ ᱦᱮᱞᱳ᱾
ᱦᱮᱸ ᱜᱚᱝᱠᱮ ᱞᱟᱹᱭ ᱢᱮ᱾
ᱦᱚᱸ ᱟᱵᱚ ᱱᱚᱣᱟ ᱰᱤᱡᱮ ᱰᱤᱡᱮ ᱞᱟᱜᱽᱬᱮ ᱠᱚᱵᱤᱱ ᱵᱟᱲᱟᱭ ᱠᱟᱫᱟ ᱥᱮ ᱵᱟᱝ ᱡᱮ ᱟᱵᱚ ᱡᱟᱦᱟᱸ
ᱛᱩᱢᱫᱟᱜ ᱴᱟᱢᱟᱠ ᱠᱚ ᱢᱟᱞᱚᱴ ᱤᱫᱤᱭᱮᱜᱼᱟ, ᱰᱤᱡᱮ ᱞᱟᱸᱜᱽᱬᱮ ᱵᱚ ᱟᱯᱱᱟᱨᱮᱫᱟ᱾
ᱦᱮᱸ ᱦᱮᱸ ᱚᱱᱟ ᱱᱤᱛᱟᱹᱜ ᱡᱟᱦᱟᱸ ᱠᱚᱨᱮᱜᱤᱧ ᱧᱮᱞ ᱫᱟ ᱵᱟᱯᱞᱟ ᱚᱲᱟᱜ ᱠᱷᱮᱛᱨᱮ ᱨᱮᱜᱮ ᱯᱨᱟᱭ ᱚᱱᱟ ᱡᱤᱱᱤᱥ ᱴᱟᱜ ᱦᱩᱭᱩᱜ ᱠᱟᱱᱟ, ᱟᱫᱚ ᱦᱩᱸ, ᱟᱨ ᱚᱱᱟ ᱠᱷᱟᱹᱛᱤᱨ ᱛᱮ ᱱᱤᱛᱚᱜ ᱨᱮᱱ ᱨᱩ ᱠᱚᱦᱚᱸ ᱵᱟᱠᱚ ᱵᱟᱲᱟᱭᱟ᱾ ᱪᱮᱫ ᱦᱚᱸ ᱵᱟᱝᱠᱚ ᱵᱩᱡ ᱫᱟᱲᱮᱜ ᱠᱟᱱᱟ, ᱦᱮᱞᱳ, ᱜᱚᱝᱠᱮ᱾ ᱦᱮᱞᱳ, ᱦᱮᱞᱳ ᱦᱮᱞᱳ,